ᱦᱮᱞᱳ,
ᱦᱩᱸ ᱡᱚᱦᱟᱨ ᱜᱮ।
ᱦᱮᱸ ᱢᱟ ᱡᱚᱦᱟᱨ ᱜᱮ ᱟᱸᱡᱚᱢᱚᱜ ᱠᱟᱱᱟ ᱛᱚ ᱴᱷᱤᱠ ᱴᱷᱟᱠ।
ᱦᱮᱸ ᱮᱠᱫᱚᱢ ᱢᱚᱡᱽ ᱜᱮ ᱟᱸᱡᱚᱢᱚᱜ ᱠᱟᱱᱟ
ᱚ ᱦᱮᱸᱛᱚ ᱟᱨ ᱛᱟᱦᱚᱞᱮ ᱪᱮᱫ ᱮᱢ ᱪᱤᱠᱟᱹᱭᱮᱫᱟ
ᱚᱸ ᱱᱤᱛᱳᱜ ᱫᱚ ᱟᱸᱻᱡᱤᱨᱟᱹᱣ ᱦᱩᱭ ᱠᱟᱱᱟ ᱟᱹᱰᱤ ᱨᱜᱟᱣ ᱥᱤᱛᱩᱝ ᱫᱚ ᱟᱫᱚ ᱚᱱᱟᱛᱮ ᱚᱲᱟᱜ ᱨᱮᱜᱮ ᱡᱤᱨᱟᱹᱣ ᱦᱩᱭ ᱟᱠᱟᱱᱟ
ᱦᱚ ᱦᱮᱸ ᱛᱚ ᱥᱮ ᱦᱳᱭ ᱱᱤᱛᱚᱜ ᱫᱚ ᱪᱤᱠᱟᱹ ᱦᱚᱸ ᱵᱟᱝ ᱦᱮᱸ ᱟᱨ ᱚᱱᱛᱮ ᱫᱚ ᱪᱮᱫ ᱞᱮᱠᱟ ᱛᱟᱦᱮᱱ ᱫᱚᱭ ᱫᱟᱜ ᱠᱮᱫᱼᱟ ᱥᱮ ᱵᱟᱝ
ᱟᱸ ᱱᱚᱛᱮ ᱫᱚ ᱵᱟᱭ ᱫᱟᱜ ᱞᱮᱫᱟ ᱛᱤᱦᱤᱧ ᱫᱚ ᱴᱷᱤᱠ ᱛᱮ ᱥᱤᱛᱩᱝ ᱫᱟ ᱟᱹᱰᱤ ᱞᱚᱞᱚ ᱟᱹᱭᱠᱟᱹᱜ ᱠᱟᱱᱟ
ᱚ ᱟᱪᱪᱷᱟ ᱟᱪᱪᱷᱟ ᱱᱚᱛᱮ ᱫᱚᱭ ᱫᱟᱜ ᱠᱮᱫ ᱜᱮᱭᱟ ᱟᱹᱰᱤ ᱡᱟᱹᱥᱛᱤ ᱛᱤ ᱜᱮ ᱫᱟᱜ ᱠᱮᱫ ᱟᱭ
ᱚ ᱦᱚ ᱛᱚᱵᱮ ᱚᱲᱟᱜ ᱨᱮᱜᱮ ᱢᱮᱱᱟᱢᱟ ᱥᱮ ᱵᱟᱨᱦᱮ ᱥᱮᱫ ᱨᱮ
ᱦᱳᱭ ᱱᱤᱛᱚᱜᱜ ᱫᱚ ᱚᱲᱟᱜ ᱨᱮᱜᱮ ᱟᱨ ᱟᱢ ᱫᱚ
ᱚ ᱤᱧ ᱦᱚᱸ ᱚᱲᱟᱜ ᱨᱮᱜᱮ ᱱᱤᱛᱚᱜ ᱫᱚ ᱱᱚᱜᱼᱚᱭ ᱦᱩᱲᱩ ᱨᱚᱦᱚᱭ ᱡᱤᱱ ᱠᱟᱱᱛᱮ ᱚᱲᱟᱜ ᱨᱮᱜᱮ ᱢᱤᱱᱟᱹᱧᱟ ᱦᱩᱲᱩ ᱪᱟᱥ ᱠᱚ ᱦᱩᱭᱩᱜ ᱠᱟᱱᱟᱹ
ᱦᱮᱸ ᱚ ᱟᱨ ᱛᱟᱦᱞᱮ ᱟᱯᱮ ᱫᱚ ᱵᱚᱪᱷᱚᱨ ᱫᱚ ᱛᱤᱱᱟᱹᱜ ᱵᱟᱨ ᱦᱩᱲᱩ ᱫᱚᱯᱮ ᱪᱟᱥᱥᱟᱹ
ᱟᱞᱮ ᱥᱮᱫ ᱫᱚ ᱦᱩᱲᱩ ᱫᱚ ᱵᱚᱪᱷᱚᱨ ᱨᱮ ᱢᱤᱫ ᱫᱚᱢ ᱜᱮᱞᱮ ᱪᱟᱥᱥᱟᱹ ᱟᱨ ᱢᱤᱫ ᱫᱚᱢ ᱞᱮ ᱨᱠᱟᱵᱟ ᱟᱛᱟᱢ ᱛᱮᱫᱚ ᱵᱟᱞᱮ ᱪᱟᱥᱟ ᱵᱟᱹᱭᱦᱟᱹᱲ ᱨᱮᱫᱚ ᱠᱷᱟᱹᱞᱤ ᱵᱟᱲᱜᱮ ᱨᱮᱜᱮ ᱟ ᱩᱛᱩ ᱡᱤᱱᱤᱥ ᱠᱚ ᱤᱱᱟᱹ ᱠᱚᱜᱮ ᱪᱟᱥ ᱦᱩᱭᱩᱜᱼᱟ
ᱦᱳᱭᱼᱦᱳᱭ
ᱦᱩᱸ
ᱦᱮᱸ
ᱟᱫᱚ ᱩᱛᱩ ᱫᱚ ᱪᱮᱫ ᱠᱚᱯᱮ ᱪᱟᱥᱟ ᱪᱮᱫ ᱠᱚ ᱥᱚᱵᱽᱡᱤ
ᱦᱚᱸ ᱱᱤᱛᱚᱜ ᱫᱚᱞᱮ ᱪᱟᱥ ᱠᱟᱫᱟᱻ ᱛᱟᱦᱮᱨ ᱠᱚ ᱜᱷᱟᱸᱝᱜᱽᱨᱟ ᱤᱱᱟᱹ ᱠᱟᱛᱮᱜᱻ ᱵᱷᱤᱱᱰᱤ ᱤᱱᱟᱹ ᱠᱟᱛᱮᱫ ᱢᱟᱭᱴᱷᱟ ᱵᱮᱸᱜᱟᱞ ᱥᱟᱹᱨᱩ ᱟᱨ ᱩᱛᱩ ᱨᱮ ᱞᱟᱜᱟᱣᱟᱜ ᱠᱚᱫᱚ ᱢᱮᱱᱟᱜᱼᱟ ᱟᱹᱫᱷᱮ ᱠᱚ ᱥᱟᱥᱟᱝ ᱠᱚ
ᱦᱮ ᱼᱦᱮᱸ ᱦᱳᱭ
ᱟᱨ ᱚᱱᱛᱮ ᱪᱮᱫ ᱠᱚᱯᱮ ᱪᱟᱥ ᱵᱟᱲᱟᱣ ᱠᱟᱜᱼᱟ ᱩᱛᱩ ᱛᱮᱭᱟᱜ ᱠᱚᱫᱚ?
ᱦᱮᱸ ᱩᱛᱩ ᱛᱮᱭᱟᱜ ᱫᱚ ᱦᱚᱛᱚᱫ ᱠᱚᱸᱦᱰᱟᱹ ᱟᱨ ᱚᱱᱠᱟᱜᱮ ᱪᱷᱚᱲᱟ ᱢᱚᱴᱚᱨ ᱚᱱᱟ ᱠᱚᱜᱮ ᱟᱨ ᱱᱤᱛᱚᱜ ᱫᱚ ᱳᱭ ᱦᱚᱛᱚᱜ ᱠᱚᱸᱦᱰᱟᱹ ᱜᱮ
ᱟᱨ ᱡᱚᱛᱚ ᱨᱚᱠᱚᱢᱟᱜ ᱡᱚᱛᱚ ᱨᱚᱠᱚᱢᱟᱜ ᱜᱮ ᱪᱟᱥ ᱫᱚ ᱦᱩᱭᱩᱜ ᱜᱮᱭᱟ ᱦᱳᱭ ᱟᱨ ᱟᱞᱮ ᱦᱚᱸ ᱚᱱᱠᱟ ᱜᱮ ᱵᱚᱪᱷᱚᱨ ᱨᱮᱫᱚ ᱢᱤᱫ ᱫᱷᱟᱣ ᱜᱮᱞᱮ ᱪᱟᱥᱥᱟᱹ ᱫᱟᱜ ᱵᱷᱚᱨᱥᱟᱹ
ᱚ ᱦᱚᱼᱦᱚ
ᱦᱳᱭ ᱦᱮᱸ ᱛᱟᱦᱚᱞᱮ ᱦᱮᱸ ᱢᱟ ᱦᱮᱸ ᱢᱟ ᱞᱟᱹᱭ ᱞᱮᱢ
ᱚ ᱢᱮᱱᱮᱫ ᱠᱟᱱ ᱛᱟᱦᱮᱱᱟᱹᱧ ᱟᱯᱮ ᱥᱮᱫ ᱫᱚ ᱪᱮᱫ ᱠᱚ ᱦᱩᱲᱩ ᱯᱮ ᱨᱚᱦᱚᱭᱟᱹ?
ᱟᱞᱮ ᱥᱮᱫ ᱫᱚ ᱞᱚᱞᱟᱴ ᱟᱨ ᱱᱮᱛᱟᱨ ᱫᱚ ᱱᱟᱶᱟ ᱱᱟᱣᱟ ᱦᱩᱲᱩ ᱠᱚ ᱦᱮᱡ ᱟᱠᱟᱱᱟ ᱢᱤᱱᱤᱠᱤᱴᱤ ᱵᱩᱞᱮᱴ ᱠᱚ ᱦᱳᱭ ᱟᱨ ᱟᱯᱮ ᱥᱮᱱ ᱫᱚ
ᱟᱞᱮ ᱥᱮᱱ ᱫᱚᱻ ᱚᱱᱟ ᱡᱟᱹᱥᱛᱤ ᱜᱮᱤ ᱚᱱᱟ ᱵᱷᱚᱠ ᱦᱩᱲᱩ ᱦᱮᱸᱫᱮ ᱦᱩᱲᱩ ᱟᱨ ᱚᱱᱟ ᱪᱮᱜ ᱠᱚ ᱢᱮᱛᱟᱹᱜ ᱨᱚᱧᱡᱤᱛ ᱦᱩᱲᱩ ᱱᱮᱯᱟᱞ ᱟᱸᱡᱚᱢ ᱠᱚ
ᱚ ᱟᱪᱪᱷᱟ ᱼ ᱟᱪᱪᱷᱟ ᱦᱳᱭᱼᱦᱳᱭ
ᱦᱩᱸ
ᱦᱮᱸ ᱱᱮᱛᱟᱨ ᱫᱚ ᱤᱭᱟᱹ ᱵᱷᱩᱛ ᱢᱩᱲᱤ ᱠᱚᱫᱚ ᱨᱚᱦᱚᱭ ᱫᱚ ᱵᱟᱝ ᱦᱩᱭᱩᱜ ᱠᱟᱱᱟ ᱥᱮ ᱱᱚᱛᱮ ᱫᱚ ᱦᱟᱠᱷᱟᱱ ᱫᱚ ᱯᱟᱹᱦᱤᱞ ᱫᱚ ᱫᱚᱢᱮ ᱛᱟᱦᱮᱸ ᱠᱟᱱᱟ ᱚᱱᱟ ᱜᱮᱠᱚ ᱪᱟᱥ ᱮᱫ ᱛᱟᱦᱮᱱ ᱵᱷᱩᱛ ᱢᱩᱩᱲᱤ ᱜᱮ
ᱦᱚᱸ ᱦᱚᱸ ᱦᱚᱸ
ᱦᱳᱭ ᱡᱟᱦᱟᱸ ᱫᱚ ᱦᱮᱸᱫᱮ ᱦᱮᱸᱫᱮ ᱛᱟᱦᱮᱱᱼᱟ
ᱦᱮᱸ ᱦᱮᱸ
ᱦᱳᱭ
ᱦᱩᱲᱩ ᱠᱚᱦᱚᱸ ᱫᱤᱱ ᱫᱤᱱ ᱛᱮ ᱥᱚᱢᱚᱭ ᱠᱚ ᱥᱟᱞᱟᱜ ᱛᱮ ᱵᱚᱫᱞᱤ ᱪᱟᱞᱟᱜ ᱠᱟᱱᱟᱹ ᱱᱟᱣᱟᱹ ᱱᱟᱣᱟᱹ ᱦᱩᱲᱩ ᱦᱤᱡᱩᱜ ᱠᱟᱱᱟᱹ
ᱦᱳᱭ ᱦᱳᱭ ᱦᱮᱸ ᱟᱨ ᱛᱟᱦᱚᱞᱮ ᱚᱱᱟ ᱠᱚ ᱵᱮᱜᱚᱨ ᱜᱩᱦᱩᱢ ᱠᱚ ᱚᱱᱟ ᱠᱚᱫᱚ ᱯᱮ ᱪᱟᱥ ᱜᱮᱭᱟ ᱥᱮ ᱵᱟᱝ?
ᱜᱩᱦᱩᱢ ᱠᱚᱫᱚ ᱟᱞᱮ ᱫᱚ ᱵᱟᱞᱮ ᱪᱟᱥ ᱟ ᱤᱧ ᱢᱟ ᱜᱩᱦᱩᱢ ᱜᱮ ᱵᱟᱹᱧ ᱧᱮᱞ ᱴᱷᱤᱠ ᱟ ᱠᱷᱟᱹᱞᱤ ᱧᱩᱛᱩᱢ ᱧᱩᱛᱩᱢᱤᱧ ᱟᱸᱡᱚᱢ ᱠᱟᱫᱟ ᱟᱹᱰᱤ ᱫᱤᱱ ᱨᱤᱧ ᱫᱤᱥᱟᱹᱭ ᱟ ᱠᱟᱹᱴᱤᱡ ᱨᱮ ᱟᱞᱮ ᱚᱲᱟᱜ ᱯᱷᱮᱰ ᱨᱮ ᱜᱩᱦᱩᱢ ᱠᱚ ᱪᱟᱥ ᱞᱮᱫᱟ ᱠᱤᱱᱛᱩ ᱤᱧ ᱫᱚ ᱱᱮᱛᱟᱨ ᱫᱚ ᱧᱮᱞ ᱛᱤᱭᱳᱜ ᱦᱚᱸ ᱵᱟᱹᱱᱩᱜᱼᱟ ᱟᱹᱰᱤ ᱫᱤᱱ ᱨᱮ ᱡᱟ ᱠᱟᱹᱴᱤᱡ ᱨᱮ ᱧᱮᱞ ᱠᱟᱱᱟ ᱟᱨ ᱧᱩᱛᱩᱢ ᱤᱧ ᱵᱟᱰᱟᱭᱟ ᱠᱤᱱᱛᱩ ᱧᱮᱞ ᱫᱚ ᱵᱟᱝ ᱦᱩᱭ ᱠᱟᱱᱟ
ᱦᱳᱭ ᱦᱳᱭ
ᱦᱩᱸ ᱦᱩᱸ
ᱦᱮᱸ ᱟᱞᱮ ᱥᱮᱱ ᱦᱚᱸ ᱳᱭ ᱡᱟᱹᱥᱛᱤ ᱫᱚ ᱵᱟᱝ ᱠᱚ ᱪᱟᱥ ᱜᱮᱭᱟ ᱠᱤᱪᱷᱩ ᱠᱤᱪᱷᱩ ᱠᱚ ᱪᱟᱥᱟ ᱜᱩᱦᱩᱢ ᱫᱚ ᱛᱚ ᱯᱟᱹᱦᱤᱞ ᱞᱮᱠᱟ ᱫᱚ ᱩᱱᱟᱹᱜ ᱫᱚ ᱵᱟᱝ ᱟᱨ ᱦᱳᱭ ᱦᱳᱭ ᱟᱨ ᱛᱟᱦᱚᱞᱮ ᱟᱯᱮ ᱟᱯᱮ ᱫᱚ ᱪᱤᱞᱤ ᱠᱚᱯᱮ ᱟᱹᱥᱩᱞ ᱠᱚ ᱜᱮᱭᱟ
ᱩᱥᱩᱞ ᱫᱚ ᱱᱚᱸᱰᱮ ᱵᱟᱹᱥᱛᱤ ᱨᱮᱛᱚ ᱵᱟᱹᱥᱛᱤ ᱨᱮᱫᱚ ᱢᱮᱱᱟᱜ ᱠᱚᱣᱟ ᱰᱟᱝᱨᱟ ᱠᱩ ᱢᱮᱨᱚᱢ ᱠᱩ ᱥᱩᱠᱨᱤ ᱠᱩ ᱥᱤᱢ ᱠᱩ
ᱦᱮᱸ
ᱩᱱᱠᱩ ᱠᱩᱜᱮ ᱩᱥᱩᱞ
ᱟᱪᱪᱷᱟ ᱟᱨ ᱛᱟᱦᱚᱞᱮ ᱵᱷᱤᱲᱤ ᱠᱚᱫᱚ ᱯᱮ ᱟᱹᱥᱩᱞ ᱠᱚ ᱜᱮᱭᱟ ᱥᱮ ᱵᱟᱝ
ᱟᱞᱮ ᱥᱮᱜ ᱮᱠᱫᱚᱢ ᱵᱷᱤᱰᱤ ᱜᱤ ᱵᱟᱹᱱᱩᱜ ᱠᱚᱣᱟ
ᱚ ᱟᱪᱪᱷᱟ ᱟᱪᱪᱷᱟ ᱦᱳᱭ
ᱛᱮ ᱮᱠᱫᱚᱢ ᱵᱷᱤᱰᱤ ᱜᱤ ᱚᱠᱚᱭ ᱨᱮᱱ ᱦᱚᱸ ᱵᱟᱹᱱᱩᱜ ᱠᱚᱣᱟ ᱵᱟᱠᱚ ᱟᱹᱥᱩᱞ ᱠᱚᱣᱟ
ᱚ ᱟᱪᱪᱷᱟ ᱦᱮᱸᱛᱚ ᱟᱫᱚ ᱟᱹᱥᱩᱞ ᱫᱚ ᱡᱚᱢ ᱞᱟᱹᱜᱤᱫ ᱥᱮ ᱟᱹᱠᱷᱨᱤᱧ ᱞᱟᱹᱜᱤᱫ ᱦᱚᱸ
ᱩᱱ ᱛᱤᱱᱟᱹᱜ ᱢᱮᱨᱚᱢ ᱠᱚ ᱥᱩᱠᱨᱤ ᱠᱚ ᱰᱟᱝᱨᱟ ᱠᱚ ᱢᱮᱱᱟᱜ ᱠᱚᱣᱟ ᱥᱚᱢᱚᱭ ᱨᱮᱫᱚ ᱡᱚᱢ ᱦᱚᱸ ᱟᱨ ᱯᱚᱭᱥᱟ ᱠᱚ ᱞᱟᱹᱠᱛᱤ ᱯᱟᱲᱟᱣ ᱞᱮᱱᱠᱷᱟᱱ ᱫᱚ ᱟᱹᱠᱷᱨᱤᱧ ᱦᱚᱸ
ᱦᱳᱭ ᱦᱳᱭ ᱦᱮᱸ ᱯᱟᱛᱟ ᱯᱟᱨᱵᱚᱱ ᱠᱚ ᱨᱮ ᱥᱮ ᱪᱮᱫ ᱦᱳᱭ ᱦᱮᱸ ᱩᱱ ᱜᱮ ᱠᱟᱹᱴᱤᱡ ᱢᱟᱨᱟᱝ ᱟᱭᱛᱮ ᱢᱤᱫᱴᱟᱝ ᱦᱚᱭ ᱥᱤᱢ ᱵᱟᱠᱷᱟᱱ ᱥᱩᱠᱨᱤ ᱵᱟᱠᱷᱟᱱ ᱵᱟᱠᱷᱟᱱ ᱢᱮᱨᱚᱢ ᱚᱱᱠᱟ ᱜᱚᱡ ᱵᱟᱲᱟ ᱦᱩᱭᱩᱜ ᱜᱮᱭᱟ ᱵᱟᱝ
ᱦᱮᱸ ᱦᱮᱸ
ᱦᱳᱭ ᱛᱟᱦᱚᱞᱮ ᱟᱯᱮ ᱥᱮᱱ ᱫᱚ ᱟᱢᱵᱟᱵᱚᱛᱤ ᱯᱟᱛᱟ ᱫᱚᱯᱮ ᱪᱮᱫ ᱞᱮᱠᱟ ᱯᱮ ᱢᱟᱱᱟᱣ ᱟ
ᱟᱢᱵᱟᱹᱵᱚᱛᱤ ᱯᱟᱛᱟ ᱤᱧ ᱢᱟ ᱱᱟᱣᱟ ᱧᱚᱜ ᱜᱤᱧ ᱟᱸᱡᱚᱢ ᱮᱜᱼᱟ ᱟᱞᱮ ᱥᱮᱫ ᱢᱟ ᱚᱱᱠᱟ ᱚᱱᱠᱟᱱᱼᱟᱜ ᱨᱚᱲ ᱜᱮ ᱢᱟᱱᱮ ᱯᱟᱛᱟ ᱜᱮ ᱵᱟᱹᱧ ᱟᱸᱡᱚᱢ ᱵᱟᱲᱟᱣ ᱠᱟᱫᱟ
ᱚ ᱟᱪᱪᱷᱟ ᱟᱢ ᱫᱤ ᱟᱞᱮ ᱥᱮᱱ ᱫᱚ ᱯᱤᱴᱷᱟᱹ ᱞᱟᱴᱷᱟ ᱦᱩᱭᱩᱜ ᱜᱮᱭᱟ ᱥᱩᱠᱨᱤ ᱡᱤᱞ ᱢᱮᱨᱚᱢ ᱡᱤᱞ, ᱥᱤᱢ ᱡᱤᱞ, ᱵᱚᱭᱞᱟᱨ ᱠᱚ ᱦᱚᱸ ᱠᱚ ᱯᱤᱴᱷᱟᱹ ᱠᱚ ᱜᱮᱭᱟ ᱦᱳᱭ ᱟᱫᱚ ᱚᱱᱟ ᱟᱢᱵᱟᱵᱚᱛᱤ ᱨᱮᱫᱚ ᱠᱷᱟᱹᱡᱟᱹᱲ ᱲᱤ ᱛᱟᱨᱯᱚᱨ ᱠᱟᱱᱴᱷᱟᱲ ᱩᱞ ᱵᱤᱞᱤ ᱚᱱᱟ ᱠᱚ ᱠᱚ ᱡᱚᱢ ᱜᱮᱭᱟ
ᱦᱩᱸ
ᱟᱫᱚ ᱟᱢᱵᱟᱵᱚᱛᱤ ᱨᱮᱫᱚ ᱦᱟᱸᱜ ᱞᱮ ᱥᱮᱱ ᱫᱚ ᱯᱨᱚᱛᱛᱮᱠᱟᱜ ᱚᱲᱟᱜ ᱨᱮ ᱜᱮ ᱜᱷᱟ ᱤᱭᱟᱹ ᱥᱩᱠᱨᱤ ᱡᱤᱞ ᱯᱤᱴᱷᱟᱹ ᱥᱚ ᱧᱟᱢᱚᱜ ᱜᱮᱭᱟ ᱟᱨ ᱚᱱᱟ ᱠᱟᱱᱴᱷᱟᱲ ᱩᱞ
ᱚ ᱦᱚᱸ ᱟᱪᱪᱷᱟ ᱚᱱᱮ ᱟᱢᱵᱟᱵᱚᱛᱤᱢ ᱞᱟᱹᱭᱮᱫ ᱠᱟᱱ ᱚᱱᱟ ᱵᱟᱨᱮ ᱛᱮ ᱛᱷᱚᱲᱟ ᱠᱟᱹᱴᱤᱡ ᱮᱢ ᱞᱟᱹᱭ ᱛᱟᱞᱟᱝᱼᱟ
ᱦᱮᱸ ᱚᱱᱟ ᱫᱚ ᱢᱤᱫᱴᱟᱝ ᱯᱟᱨᱵᱚᱱ ᱠᱟᱱᱟ ᱦᱮᱸ ᱟᱢᱵᱟᱵᱚᱛᱤ ᱫᱚ ᱚᱱᱮ ᱚᱱᱠᱟ ᱜᱮ ᱯᱤᱴᱷᱟᱹ ᱞᱟᱴᱷᱟ ᱱᱤᱭᱮ ᱜᱮ ᱟᱨ ᱚᱱᱟ ᱠᱷᱚᱱ ᱡᱟᱹᱥᱛᱤ ᱫᱚ ᱥᱮᱨᱚᱠᱚᱢ ᱫᱚ ᱵᱟᱝ ᱜᱮ ᱤᱱᱟᱹ ᱜᱮ ᱡᱚᱢ ᱯᱟᱛᱟ ᱜᱮ
ᱦᱚᱸ ᱦᱚᱸ
ᱦᱳᱭ
ᱟᱨ ᱛᱟᱦᱚᱞᱮ ᱟᱯᱮ ᱫᱚ ᱪᱮᱫ ᱠᱚᱯᱮ ᱢᱟᱱᱟᱣ ᱜᱮᱭᱟ ᱚᱱᱠᱟ ᱯᱟᱛᱟ ᱠᱚ? ᱯᱚᱨᱚᱵ ᱠᱚ,
ᱯᱚᱨᱚᱵᱽ ᱫᱚ ᱟᱞᱮ ᱥᱮᱫ ᱫᱚ ᱢᱟᱱᱮ ᱥᱚᱨᱦᱟᱭ, ᱵᱟᱦᱟ, ᱤᱱᱟᱹ ᱠᱟᱛᱮᱜ ᱫᱟᱸᱥᱟᱭ, ᱠᱟᱨᱟᱢ, ᱚᱱᱟ ᱠᱚᱜᱮ ᱟᱞᱮ ᱥᱮᱱ ᱫᱚ ᱢᱟᱱᱟᱣ ᱫᱚ ᱦᱩᱭᱩᱜᱼᱟ᱾ ᱟᱨ ᱡᱟᱹᱥᱛᱤ ᱫᱚ ᱥᱚᱨᱦᱟᱭ ᱟᱨ ᱵᱟᱦᱟ ᱨᱮᱫᱚ ᱟᱹᱰᱤ ᱨᱟᱹᱥᱠᱟᱹ, ᱤᱱ ᱨᱮᱜᱮ ᱡᱟᱹᱥᱛᱤ ᱨᱟᱹᱥᱠᱟᱹ ᱫᱚ ᱟᱹᱭᱠᱟᱹᱜᱼᱟ᱾
ᱦᱮᱸ ᱦᱮᱸ ᱟᱪᱪᱷᱟ ᱚᱱᱟ ᱫᱟᱸᱥᱟᱭ ᱫᱚ ᱤᱭᱟᱹ ᱫᱟᱸᱥᱟᱭ ᱮᱱᱮᱡ ᱫᱚ ᱢᱟᱱᱮ ᱛᱤᱱᱟᱹᱜ ᱫᱤᱱ ᱦᱩᱭᱩᱜ ᱜᱮᱭᱟ? ᱚᱱᱟ ᱫᱚ ᱚᱱᱟ ᱫᱚ ᱪᱮᱫ ᱞᱮᱠᱟ ᱠᱟᱹᱴᱤᱡ ᱞᱟᱹᱭ ᱞᱮᱠᱷᱟᱱ ᱡᱩᱛ ᱠᱚᱜᱼᱟ᱾
ᱚ ᱫᱟᱸᱥᱟᱭ ᱫᱚ ᱟᱸᱻ ᱱᱚᱛ ᱫᱟᱸᱥᱟᱭ ᱢᱟ ᱵᱟᱨ ᱞᱮᱠᱟ ᱢᱮᱱᱟᱜ ᱟᱛᱚ ᱛᱚ ᱟᱞᱮ ᱥᱮᱱ ᱫᱚ ᱛᱷᱚᱲᱟ, ᱮᱴᱟᱜ ᱥᱮᱫ ᱦᱚᱸ ᱫᱷᱚᱱ ᱚᱨᱥᱚᱝ ᱢᱮᱱᱟᱜᱼᱟ᱾ ᱛᱚ ᱚᱱᱟ ᱚᱱᱟ ᱤᱭᱟᱹᱛᱮ ᱡᱟᱦᱟᱸ ᱫᱚ ᱱᱚᱜᱼᱚᱭ ᱤᱭᱟᱹ ᱮᱸᱜ, ᱫᱮᱵᱤ ᱵᱚᱸᱜᱟ ᱞᱟᱦᱟ ᱞᱟᱦᱟ ᱚᱱᱟ ᱫᱚ ᱱᱚᱜᱼᱚᱭ ᱱᱤᱛᱚᱜ ᱦᱚᱸᱜ ᱦᱩᱲᱩ ᱨᱚᱦᱚᱭ ᱠᱚ ᱮᱛᱚᱦᱚᱵ ᱦᱩᱭ ᱟᱠᱟᱱᱟ ᱟ ᱧᱤ ᱧᱤᱛ ᱠᱷᱚᱱ ᱜᱮ ᱚᱱᱟ ᱫᱚ ᱛᱷᱚᱲᱟ ᱪᱮᱫ ᱞᱮᱠᱟ ᱠᱚ ᱢᱮᱱᱟ ᱪᱤᱪᱤᱛ ᱫᱚ ᱦᱩᱭᱩᱜᱼᱟ, ᱡᱚᱠᱷᱚᱱ ᱜᱮ ᱫᱮᱵᱤ ᱵᱚᱸᱜᱟ ᱮᱠᱟ ᱞᱟᱦᱟ ᱞᱟᱦᱟ ᱥᱩᱨ ᱚᱱᱟ ᱟᱥᱯᱟᱥ ᱠᱚᱨᱮ ᱛᱚ ᱤᱱ ᱚᱠᱛᱮ ᱫᱚ ᱮᱠᱫᱚᱢ ᱥᱟᱹᱨᱫᱤ ᱫᱟᱸᱥᱟᱭ ᱢᱟᱱᱮ ᱚᱠᱟᱴᱟᱜ ᱫᱚ ᱫᱤᱥᱚᱢ ᱫᱟᱸᱥᱟᱭ ᱵᱚᱱ ᱢᱮᱛᱟᱜ ᱠᱟᱱ ᱚᱱᱟ ᱦᱩᱭᱩᱜᱼᱟ᱾
ᱦᱳᱭ ᱦᱳᱭ ᱦᱳᱭ ᱟᱨ ᱛᱟᱦᱚᱞᱮ ᱚᱱᱟ ᱫᱚ ᱛᱤᱱᱟᱹᱜ ᱫᱤᱱ ᱠᱚ ᱮᱱᱮᱡ ᱜᱮᱭᱟ? ᱚᱱᱠᱟ ᱯᱮ ᱫᱤᱱ ᱢᱚᱬᱮ ᱫᱤᱱ ᱥᱮᱻ ᱛᱩᱨᱩᱭ ᱫᱤᱱ ᱥᱮ ᱪᱮᱫ ᱞᱮᱠᱟ?
ᱟᱞ ᱥᱮᱫ ᱫᱚ ᱚ ᱠᱟᱴᱟᱜ ᱫᱟᱸᱥᱟᱭ ᱵᱚᱸᱜᱟ ᱫᱚ ᱟᱸ ᱯᱮ ᱫᱤᱱ ᱜᱮ ᱛᱟᱦᱮᱱᱟ᱾
ᱚ ᱟᱪᱪᱷᱟ ᱦᱮᱸ ᱟᱨ ᱛᱟᱦᱚᱞᱮᱻ ᱟᱨ ᱮᱱᱮᱡ ᱯᱮ ᱪᱟᱞᱟᱜ ᱫᱚ ᱚᱱᱮ ᱪᱮᱫ ᱠᱚ ᱧᱟᱢᱚᱜᱼᱟ ᱥᱮ ᱪᱮᱫ ᱞᱮᱠᱟ ᱠᱟᱹᱴᱤᱡ
ᱚ ᱮᱱᱮᱡ ᱫᱚ ᱞᱮ ᱪᱟᱞᱟᱜ ᱫᱚ, ᱦᱮᱸ ᱟᱞᱮ ᱢᱟ ᱵᱟᱦᱨᱮ ᱥᱮᱫ ᱢᱟ ᱵᱟᱞᱮ ᱪᱟᱞᱟᱜ ᱜᱮᱭᱟ ᱠᱷᱟᱹᱞᱤ ᱱᱤᱭᱟᱹ ᱵᱟᱥᱛᱤ ᱨᱮᱜᱮ ᱴᱚᱞᱟ ᱨᱮᱜᱮ ᱦᱮ, ᱸ ᱛᱚ ᱤᱱᱟᱹ ᱢᱟ ᱫᱟᱸᱥᱟᱭ ᱵᱚᱸᱜᱟ ᱱᱤᱭᱮᱛᱮ ᱡᱚᱛᱚ ᱦᱚᱲ ᱚᱲᱟᱜ ᱨᱮ ᱯᱮ ᱚᱱᱟ ᱢᱤᱫᱴᱮᱱ ᱯᱚᱨᱚᱵᱽ ᱞᱮᱠᱟ ᱠᱟᱱᱛᱮ ᱮᱠᱧ ᱡᱚᱛᱚ ᱦᱚᱲᱟᱜ ᱜᱷᱟᱨᱚᱸᱧᱡᱽ ᱨᱮ ᱠᱩᱞᱟᱹᱣ ᱛᱟᱦᱮᱱᱟ᱾ ᱯᱤᱴᱷᱟᱹ ᱰᱩᱵᱩᱜ ᱠᱚ ᱟ ᱚᱱᱟ ᱠᱚᱜᱮ ᱡᱟᱹᱥᱛᱤ ᱢᱟ᱾ ᱟᱫᱚ ᱪᱟᱞᱟᱣ ᱞᱮᱱᱠᱷᱟᱱ ᱢᱟ ᱮᱠᱟ ᱡᱚᱛᱚ ᱦᱚᱲ ᱜᱷᱟᱨᱚᱸᱡᱽ ᱜᱷᱟᱨᱚᱸᱡᱽ ᱡᱚᱛᱚ ᱦᱚᱲ ᱮᱱᱮᱜ ᱠᱚ ᱩᱰᱩᱠᱚᱜᱼᱟ᱾ ᱛᱚ ᱡᱚᱛ ᱜᱷᱟᱨᱚᱸᱡᱽ ᱜᱷᱟᱨᱚᱸᱡᱽ ᱞᱮ ᱮᱱᱮᱡᱚᱜ ᱛᱮ ᱟᱫᱚ ᱜᱷᱟᱚᱸᱡᱽ ᱨᱮ ᱡᱟᱦᱟᱸ ᱠᱩᱞᱟᱹᱣ ᱛᱟᱦᱮᱱᱟ ᱟᱠᱚᱣᱟᱜ ᱯᱤᱴᱷᱟᱹ ᱠᱩ ᱰᱩᱢᱵᱩᱜ ᱠᱩ ᱞᱚᱞᱚ ᱫᱟᱜ ᱠᱩ ᱤᱱᱟᱹ ᱠᱚᱜᱮ ᱠᱚ ᱮᱢᱚᱜᱼᱟ᱾ ᱚᱱᱟ ᱫᱚ ᱠᱷᱟᱹᱞᱤ ᱡᱚᱢ ᱟᱨ ᱨᱟᱹᱥᱠᱟᱹ ᱤᱱᱟᱹᱜᱮ᱾
ᱚ ᱟᱪᱪᱷᱟ ᱦᱮᱸ᱾ ᱟᱨ ᱛᱟᱦᱚᱞᱮ ᱤᱭᱟᱹ ᱱᱚᱝᱠᱟ ᱦᱟᱸᱜ ᱟᱸᱡᱚᱢ ᱠᱟᱱᱟ ᱪᱟᱣᱞᱮ ᱠᱚᱠᱚ ᱮᱢᱚᱜᱼᱟ᱾
ᱦᱮᱸ ᱪᱟᱣᱞᱮ ᱠᱚᱠᱚ ᱮᱢᱚᱜ ᱜᱮᱭᱟ ᱟᱫᱚ ᱟᱞᱮ ᱫᱚ ᱤᱱᱡᱚᱠᱷᱟᱡ ᱢᱟ ᱮᱱᱮᱜ ᱛᱚ ᱚᱠᱚᱭ ᱤᱭ ᱚᱠᱚᱭ ᱥᱟᱵᱟ ᱠᱚᱭ ᱤᱭᱟᱹᱭᱟ ᱩᱴᱷᱣᱟ? ᱠᱚᱭ ᱛᱤᱣᱤᱧ ᱵᱟᱲᱟᱭᱟ ᱦᱚᱜᱼᱟ ᱱᱟ ᱱᱤᱭᱟᱹᱛᱮ ᱤᱱᱥᱚᱢᱚᱭ ᱫᱚ ᱚᱱᱟ ᱫᱚ ᱵᱟᱞᱮ ᱤᱭᱟᱹᱭᱟ ᱡᱚᱠᱷᱚᱱ ᱫᱟᱸᱥᱟᱭ ᱢᱩᱪᱟᱹᱫ ᱦᱤᱞᱟᱹᱜ ᱢᱩᱪᱟᱹᱫ ᱦᱤᱞᱟᱹᱜ ᱚᱱᱟ ᱫᱚ ᱮᱠᱫᱚᱢ ᱱᱤᱡᱮᱨ ᱱᱤᱡᱮᱨ ᱤᱫᱤ ᱦᱩᱭᱩᱜᱼᱟ᱾ ᱢᱤᱜ ᱜᱷᱟᱨᱚᱸᱡᱽ ᱨᱮ᱾ ᱡᱟᱦᱟᱸ ᱜᱩᱨᱩ ᱵᱟᱵᱟᱭ ᱛᱟᱦᱮᱸ ᱜᱩᱨᱩ ᱵᱟᱵᱟᱭ ᱛᱟᱦᱮᱱᱟ ᱚᱸᱰᱮ ᱤᱫᱤ ᱠᱟᱛ ᱛᱮᱜ ᱤᱱ ᱦᱤᱞᱳᱜ ᱫᱚ ᱮᱠᱫᱚᱢ ᱥᱩᱲᱟᱹ ᱠᱚ ᱦᱩᱭᱩᱜᱼᱟ᱾ ᱟᱨ ᱤᱱ ᱦᱤᱞᱳᱜ ᱫᱚ ᱜᱷᱟᱨᱚᱧᱡᱽ ᱨᱮᱱ ᱡᱚᱛᱚ ᱠᱩ ᱜᱚᱜᱚᱼᱵᱟᱵᱟ ᱵᱚᱭᱦᱟ ᱢᱮᱥᱨᱟ ᱜᱤᱫᱽᱨᱟᱹ ᱠᱚ ᱡᱚᱛᱚ ᱦᱚᱲ ᱡᱟᱣᱨᱟ ᱠᱟᱛᱮᱜ ᱚᱸᱰᱮ ᱜᱮ ᱨᱟᱹᱥᱠᱟᱹ ᱦᱩᱭᱩᱜᱼᱟ, ᱡᱚᱢᱼ ᱧᱩ ᱦᱩᱭᱩᱜᱼᱟ᱾
ᱦᱳᱭ ᱦᱳᱭ ᱦᱮᱸ ᱦᱳᱭ ᱟᱞᱮ ᱥᱮᱱ ᱦᱚᱸ ᱠᱟ ᱪᱟᱞᱟᱜ ᱜᱮᱭᱟ ᱠᱚ, ᱫᱟᱸᱥᱟᱭ ᱮᱱᱮᱜ ᱟᱫᱚ ᱚᱝᱠᱟᱜᱮ ᱯᱚᱛᱮᱠᱴᱤ ᱟᱛᱩ ᱠᱚ ᱪᱟᱞᱟᱜᱼᱟ ᱟᱫᱚ ᱯᱚᱛᱮᱠᱴᱤ ᱚᱲᱟᱜ ᱠᱚ ᱵᱚᱞᱚᱜᱼᱟ᱾ ᱟᱨ ᱚᱝᱠᱟᱜᱮ ᱪᱟᱣᱞᱮ ᱠᱚ ᱚᱠᱚᱭ ᱫᱚ ᱢᱤᱜ ᱯᱟᱹᱭᱞᱟᱹ ᱚᱝᱠᱟ ᱠᱚ ᱮᱢᱚᱜᱼᱟ, ᱪᱟᱣᱞᱮ᱾ ᱟᱨ ᱚᱱᱟ ᱫᱚ ᱚᱱᱟ ᱢᱟᱨᱟᱝ ᱠᱷᱚᱲᱟ ᱴᱷᱮᱠᱟ ᱠᱚ ᱛᱚᱞ ᱠᱟᱜᱼᱟ ᱢᱮᱜᱴᱟᱝ ᱢᱟᱫ ᱰᱟᱝ ᱨᱮ᱾ ᱚᱱᱟ ᱨᱮ ᱤᱭᱟᱹ ᱠᱟᱛᱮᱜ ᱠᱚ ᱟᱹᱜᱩᱭᱟ ᱜᱚᱜ ᱟᱹᱜᱩᱭᱟᱠᱚ᱾ ᱟᱨ ᱚᱱᱟ ᱪᱟᱣᱞᱮ ᱟᱠᱷᱨᱤᱧᱟᱠᱚ ᱟᱠᱷᱨᱤᱧ ᱠᱟᱛᱮ ᱦᱳᱭᱛᱳ ᱡᱤᱞ ᱠᱚ ᱦᱟᱛᱟᱭᱟ᱾ ᱟᱨ ᱵᱟᱠᱷᱟᱱ ᱫᱚ ᱚᱱᱟ ᱪᱟᱣᱞᱮ ᱜᱮ ᱚᱝᱠᱟ ᱥᱚᱲᱮ ᱦᱩᱭᱩᱜ ᱜᱮᱭᱟ᱾ ᱟᱨ ᱫᱷᱟ ᱥᱟᱸᱭ ᱮᱱᱮᱜ ᱨᱮᱫᱚ ᱛᱟᱦᱚᱞᱮ ᱟᱯᱮ ᱫᱚ ᱢᱟᱱᱮ ᱵᱟᱡᱽᱱᱟ ᱠᱚᱫᱚ ᱪᱮᱜ ᱠᱚ? ᱟᱞᱮᱥᱱ ᱫᱚ ᱡᱮᱢᱚᱱ ᱛᱷᱟᱨᱤ ᱠᱚ ᱵᱟᱹᱴᱤ ᱠᱚ ᱵᱷᱩᱣᱟᱹᱝ ᱠᱚ ᱟᱨ ᱟᱯᱮᱥᱱ ᱫᱚ ᱛᱟᱦᱚᱞᱮ?
ᱟᱞᱮ ᱥᱮᱜ ᱫᱚ ᱚᱱᱟ ᱵᱷᱩᱣᱟᱹᱝ ᱠᱚᱫᱚ ᱵᱟᱹᱱᱩᱜᱼᱟ᱾ ᱟᱞᱮ ᱥᱮᱜ ᱫᱚ ᱠᱷᱟᱹᱞᱤ ᱮ ᱛᱩᱢᱫᱟᱜ ᱴᱟᱢᱟᱠ ᱠᱚᱨᱛᱟᱞ ᱛᱟᱦᱮᱱᱟ᱾ ᱟᱨ ᱦᱮᱸᱰ ᱪᱮᱞᱟ ᱯᱟᱴ ᱪᱮᱞᱟ ᱠᱤᱱ ᱛᱟᱦᱮᱱᱟ ᱩᱝᱠᱤᱱᱟᱜ ᱮᱸ ᱮᱸ ᱛᱟᱥᱟ ᱵᱟᱹᱴᱤ ᱛᱟᱦᱮᱱᱟ᱾ ᱚᱱᱟ ᱠᱩᱜᱤ ᱟ ᱟᱨ ᱚᱱᱟ ᱛᱷᱟᱹᱨᱤ ᱠᱚᱦᱚᱸ ᱵᱟᱹᱠᱩ ᱨᱩᱭ ᱜᱮᱭᱟ, ᱠᱷᱟᱹᱞᱤ ᱛᱩᱢᱫᱟᱜ ᱴᱟᱢᱟᱠ ᱠᱚᱨᱛᱟᱞ ᱛᱮᱜᱮ᱾
ᱦᱳᱭ ᱦᱳᱭ ᱦᱮᱸ ᱟᱨ ᱚᱝᱠᱟ ᱠᱩᱲᱤ ᱜᱤᱫᱟᱹᱨ ᱠᱚᱦᱚᱸ ᱠᱚ ᱥᱟᱡᱟᱜ ᱜᱮᱭᱟ ᱵᱟᱝ?
ᱮ ᱦᱮᱸ ᱞᱟᱦᱟ ᱫᱚ ᱠᱩᱲᱤ ᱜᱤᱫᱽᱨᱟᱹ ᱠᱚᱫᱚ ᱵᱟᱹᱠᱩ ᱮᱱᱮᱡᱚᱜ ᱠᱟᱱ ᱛᱟᱦᱮᱱᱟ, ᱟᱫᱚ ᱱᱤᱛᱚᱜ ᱢᱟ ᱥᱩᱨ ᱫᱤᱱ ᱠᱷᱚᱱ ᱟ ᱠᱩᱲᱤ ᱠᱚᱦᱚᱸ ᱠᱚ ᱨᱟᱹᱥᱠᱟᱹᱜ ᱠᱟᱱ ᱛᱮᱠᱚ ᱠᱩᱲᱤ ᱦᱚᱸᱠᱚ ᱮᱱᱮᱡᱚᱜ ᱠᱟᱱᱟ᱾ ᱚᱱᱟ ᱫᱚ ᱥᱩᱨ ᱫᱤᱱ ᱠᱷᱚᱱ ᱜᱮ ᱟᱸ ᱮᱛᱚᱦᱚᱵ ᱠᱟᱱᱟ᱾ ᱦᱩᱸ ᱞᱟᱦᱟ ᱧᱚᱜ ᱫᱚ ᱵᱟᱝ ᱛᱟᱦᱮᱸ ᱠᱟᱱᱟ᱾
ᱦᱳᱭ ᱦᱮᱸ ᱟᱫᱚ ᱟᱫᱚ ᱚᱱᱟ ᱵᱮᱜᱚᱨ ᱟᱨ ᱵᱟᱦᱟ ᱠᱚᱫᱚ ᱪᱮᱜ ᱞᱮᱠᱟ ᱦᱩᱭᱩᱜ ᱛᱟᱯᱮ ᱜᱮᱭᱟ?
ᱟᱸ ᱵᱟᱦᱟ ᱫᱚ ᱱᱚᱛᱮ ᱢᱟ ᱚᱱᱟ ᱯᱷᱟᱹᱜᱩᱱ ᱢᱩᱞᱩᱜ᱾ ᱡᱟᱜᱟ ᱡᱟᱜᱟ ᱛᱮᱢᱟ ᱯᱷᱟᱹᱜᱩᱱ ᱢᱩᱞᱩᱜ ᱢᱚᱬᱮ ᱢᱟᱦᱟ ᱠᱚ ᱢᱟᱱᱟᱣᱟ ᱟᱞᱮ ᱥᱮᱜ ᱫᱚ ᱠᱩᱱᱟᱹᱢᱤ ᱨᱮ ᱢᱟᱱᱟᱣ ᱦᱩᱭᱩᱜᱼᱟ᱾
ᱦᱮᱸ ᱦᱮᱸ
ᱦᱮᱸ ᱟᱫᱚ ᱛᱷᱚᱲᱟ ᱱᱚ ᱚᱱᱮ ᱚᱱᱮ ᱠᱚ ᱢᱮᱱᱟ ᱛᱷᱚᱲᱟ ᱮᱴᱟᱜ ᱥᱮᱫ ᱦᱚᱸ ᱚᱨᱥᱚᱝ ᱧᱚᱜ ᱦᱩᱭ ᱠᱟᱱᱟ ᱛᱚ᱾ ᱟᱫᱚ ᱚᱱᱟᱛᱮ ᱢᱮᱱᱟᱜ ᱢᱟᱱᱚᱜ ᱜᱮᱭᱟ ᱵᱟᱦᱟ ᱫᱚ ᱟᱫᱚ ᱾ ᱚᱱᱟ ᱫᱚ ᱯᱷᱟᱹᱜᱩᱱ ᱢᱩᱞᱩᱜ ᱢᱚᱬᱮ ᱢᱟᱦᱟ ᱨᱮᱫᱚ ᱵᱟᱝ ᱠᱩᱱᱟᱹᱢᱤ ᱨᱮ ᱦᱩᱭᱩᱜᱼᱟ ᱾
ᱚ ᱟᱪᱪᱷᱟ ᱛᱷᱚᱨᱟᱢ ᱢᱟᱜᱢᱚᱬᱮ ᱠᱚᱫᱚ ᱚᱱᱛᱮ ᱫᱚ ᱦᱳᱭᱳᱜ ᱜᱮᱭᱟ ᱥᱮ ᱵᱟᱝ ᱜᱮ?
ᱢᱟᱜ ᱢᱚᱬᱮ ᱫᱚ ᱟᱞᱮ ᱥᱮᱫ ᱫᱚ ᱵᱟᱝ ᱦᱩᱭᱩᱜᱼᱟ
ᱚ ᱦᱮᱸ ᱛᱚᱵᱮ
ᱦᱮᱸ ᱞᱮᱹᱭᱟᱠᱚ ᱢᱟᱜ ᱢᱚᱬᱮ ᱟᱨ ᱵᱟᱦᱟ ᱫᱚ ᱮᱠ ᱼᱼ